ᱦᱮᱞᱳ, ᱦᱮᱸ ᱦᱮᱸ ᱡᱚᱦᱟᱨ ᱜᱮ᱾
ᱱᱟᱯᱟᱭ ᱵᱟᱲᱟ ᱜᱮᱭᱟᱢ?
ᱦᱮᱸ, ᱱᱟᱯᱟᱭ ᱵᱟᱲᱟ ᱜᱮᱭᱟ. ᱧ᱾
ᱟᱢ ᱜᱮ ᱪᱤᱫ ᱞᱮᱠᱟ ᱞᱟᱹᱭ ᱛᱟᱞᱟᱝ ᱢᱮ?
ᱦᱮᱸ ᱱᱤᱭᱟᱹ ᱥᱚᱢᱚᱭ ᱫᱚ ᱟᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟ᱾
ᱟᱪᱪᱷᱟ, ᱟᱨ ᱚᱲᱟᱜ ᱠᱚᱨᱮᱱ ᱪᱮᱫ ᱞᱮᱠᱟ ᱦᱮᱱᱟᱜ ᱠᱚᱣᱟ?
ᱦᱮᱸ ᱚᱲᱟᱜ ᱠᱚᱨᱮ ᱦᱚᱸ ᱢᱚᱸᱡᱽ ᱵᱟᱲᱟ ᱜᱮ ᱮᱠᱷᱚᱱ ᱫᱚ, ᱟᱯᱮ ᱠᱩᱜᱤ?
ᱟᱞᱮ ᱦᱚᱸ ᱮᱠᱷᱚᱱ ᱚᱲᱟᱜ ᱠᱚᱨᱮ ᱦᱚᱸ ᱢᱚᱡᱽ ᱵᱟᱲᱟ ᱜᱮ, ᱱᱚᱜᱼᱚᱭ ᱥᱮᱨᱢᱟ ᱜᱮ ᱡᱟᱹᱲᱤ ᱟᱵᱚᱱ ᱠᱟᱱ ᱦᱟᱸᱜ᱾
ᱟᱹᱰᱤ ᱡᱟᱹᱟᱥᱛᱤ ᱜᱮ ᱫᱟᱜ ᱮᱫ ᱵᱚᱱᱟ ᱫᱟᱜ ᱡᱟᱹᱲᱤᱵᱚᱱ ᱠᱟᱱ ᱜᱮᱭᱟ᱾ ᱱᱤᱭᱟᱹ ᱥᱚᱢᱚᱭ ᱫᱚ ᱫᱚᱨᱠᱟᱨ ᱦᱚᱸ ᱫᱚᱨᱠᱟᱨ ᱠᱟᱱ ᱜᱮᱭᱟ ᱦᱟᱸᱜ ᱛᱷᱚᱲᱟ ᱫᱚ᱾
ᱮᱢ ᱟᱠᱟᱱ ᱜᱮ ᱟᱨ ᱱᱚᱝᱠᱟ ᱦᱟᱸᱜ ᱡᱟ ᱛᱟᱭ ᱜᱮ ᱫᱟᱜ ᱮ ᱠᱷᱟᱱ ᱠᱷᱟᱡ ᱢᱟ ᱵᱟᱨᱦᱮ ᱠᱚᱨᱮᱱᱟᱜ ᱠᱟᱹᱢᱤ ᱢᱟ ᱦᱟᱸᱜ ᱵᱟᱝ ᱧᱮᱞ ᱡᱩᱛᱩᱜ ᱠᱟᱱ᱾
ᱦᱮᱸ ᱱᱤᱭᱟᱹ ᱥᱩᱢᱚᱭ ᱫᱚ ᱫᱟᱜ ᱡᱟᱹᱲᱤ ᱠᱚᱦᱚᱸ ᱞᱟᱹᱠᱛᱤ ᱠᱟᱱ ᱜᱮᱭᱟ᱾ ᱟᱵᱚ ᱱᱤᱛᱚᱜ ᱫᱚ ᱪᱟᱥ ᱵᱟᱥ ᱫᱤᱱ ᱠᱟᱱᱟ ᱦᱟᱸᱜ ᱟᱫᱚ ᱪᱟᱥ ᱵᱟᱥ ᱠᱚᱦᱚᱸ᱾ ᱧᱮᱞ ᱦᱩᱭᱩᱜᱼᱟ ᱵᱟᱭ ᱫᱟᱜ ᱟᱵᱚᱱ ᱠᱷᱟᱡ ᱦᱚᱸ ᱵᱟᱝ ᱦᱩᱭᱩᱜᱼᱟ᱾
ᱥᱮᱢ ᱟᱠᱟᱱ ᱜᱮ᱾
ᱫᱟᱜ ᱟᱵᱚᱱ ᱠᱟᱱᱟᱭ ᱟᱹᱰᱤ ᱱᱟᱯᱟᱭ᱾
ᱦᱮᱸ ᱫᱟᱜ ᱫᱚ ᱱᱟᱯᱟᱭ ᱡᱤᱱᱤᱥ ᱠᱟᱱ ᱜᱮᱭᱟ᱾ ᱫᱟᱜ ᱫᱚ ᱱᱟᱯᱟᱭ ᱡᱤᱱᱤᱥ ᱠᱟᱱᱟ ᱟᱫᱚ ᱠᱟᱛᱷᱟ ᱦᱩᱭᱩᱜ ᱠᱟᱱᱟ᱾ ᱫᱟᱜ ᱨᱮᱱᱟᱜ ᱠᱟᱹᱢᱤᱭ ᱮᱢᱟ ᱛᱚᱵᱮ ᱛᱚ ᱚᱱᱮ ᱫᱟᱜ ᱠᱟᱹᱢᱤ ᱞᱮᱠᱟ ᱫᱟᱜ ᱮ ᱫᱟᱜᱟᱭ ᱛᱚᱵᱮ ᱛᱚ ᱚᱱᱮ ᱛᱷᱚᱲᱟ ᱛᱷᱚᱲᱟᱭ ᱫᱟᱜ ᱞᱮᱠᱷᱟᱡ ᱫᱚ ᱦᱟᱸᱜ᱾ ᱪᱮᱫ ᱞᱤᱹᱜᱤᱫ ᱵᱟᱝ ᱞᱟᱜᱟᱜᱼᱟ ᱠᱟᱹᱢᱤ ᱜᱮ ᱠᱟᱹᱢᱟᱹᱦᱟᱹᱭᱚᱜᱼᱟ᱾
ᱦᱳᱭ ᱦᱳᱭ ᱦᱳᱭ ᱴᱷᱤᱠᱮᱢ ᱢᱮᱱᱮᱜᱼᱟ᱾ ᱟᱫᱚ ᱮᱠᱷᱚᱱ ᱦᱚᱸ ᱦᱟᱸᱜ ᱵᱟᱝ ᱵᱚᱞᱚ ᱟᱠᱟᱱᱟ ᱦᱟᱸᱜ ᱡᱟᱹᱯᱩᱫ ᱫᱚ᱾ ᱢᱚᱸᱡᱽ ᱛᱮ ᱵᱚᱞᱚ ᱞᱮᱱ ᱜᱮ ᱦᱟᱸᱜ ᱚᱠᱛᱚ ᱫᱚ ᱮᱠᱷᱚᱱᱚ ᱵᱟᱝ ᱛᱤᱭᱟᱹᱜ ᱟᱠᱟᱱᱟ ᱡᱟᱹᱯᱩᱫ ᱚᱠᱛᱚ ᱫᱚ᱾
ᱡᱟᱯᱩᱫ ᱚᱠᱛᱚ ᱫᱚ ᱟᱹᱣᱨᱤ ᱛᱤᱭᱚᱜᱚᱜ-ᱟ ᱛᱤᱭᱚᱜ ᱫᱚ᱾ ᱟᱫᱚ ᱵᱟᱠᱷᱟᱱ ᱱᱤᱭᱟᱹ ᱥᱚᱢᱚᱭ ᱫᱚ ᱦᱟᱸᱜ ᱛᱷᱚᱲᱟ ᱞᱟᱜᱟᱜ ᱜᱮᱭᱟ ᱦᱟᱸᱜ ᱫᱟᱜ ᱫᱚ ᱱᱚᱜᱼᱚᱭ ᱜᱪᱷᱤ ᱠᱚᱨᱮ ᱦᱟᱸᱜ᱾
ᱦᱮᱸ ᱜᱟᱪᱷᱤ ᱠᱩ ᱟᱯᱷᱚᱨ ᱵᱟᱲᱟ ᱦᱩᱭᱩᱜ ᱠᱟᱱᱟ ᱱᱤᱭᱟᱹ ᱥᱩᱢᱚᱭ ᱫᱚ᱾
ᱦᱩᱸ ᱦᱩᱸ ᱟᱨ ᱡᱟᱦᱟᱸᱭ ᱠᱚ ᱫᱷᱩᱲᱤ ᱨᱮᱠᱚ ᱮᱨ ᱠᱟᱜ-ᱟ ᱩᱱᱠᱩ ᱫᱚᱠᱚ ᱴᱷᱤᱠᱚᱜ ᱜᱮᱭᱟ᱾
ᱟᱫᱚ ᱟᱯᱮ ᱫᱚ ᱛᱟᱦᱚᱞᱮ ᱚᱠᱟ ᱫᱤᱥᱚᱢ ᱚᱠᱟ ᱥᱮᱫ ᱯᱮ ᱯᱟᱲᱟᱜ ᱠᱟᱱᱟ ᱦᱟᱸᱜ? ᱵᱩᱨᱩ ᱫᱤᱥᱚᱢ ᱠᱟᱱᱟ ᱯᱮᱥᱮ ᱵᱤᱨ ᱫᱤᱥᱚᱢ?
ᱟᱞᱮ ᱫᱚ ᱦᱟᱸᱜ ᱵᱤᱨ ᱫᱤᱥᱚᱢ ᱠᱟᱱᱟᱞᱮ᱾
ᱟᱪᱪᱷᱟ ᱟᱪᱪᱷᱟ ᱟᱞᱮ ᱦᱚᱸ ᱵᱤᱨ ᱫᱤᱥᱚᱢ ᱫᱚ ᱵᱤᱨ ᱫᱤᱥᱚᱢ ᱜᱮ ᱟᱞᱮ ᱦᱚᱸ ᱛᱚ ᱟᱞᱮ ᱥᱮᱜ ᱦᱚᱸ ᱱᱤᱭᱟᱹ ᱚᱠᱛᱚ ᱨᱮᱫᱚ ᱧᱮᱞᱚᱜ ᱠᱟᱱ ᱜᱮᱭᱟ ᱟᱯᱷᱚᱨ ᱠᱚ ᱦᱩᱭᱩᱜ ᱠᱟᱱ ᱜᱮᱭᱟ᱾ ᱟᱫᱚ ᱫᱟᱜ ᱡᱟᱹᱲᱤ ᱠᱚᱜᱮ ᱦᱟᱸᱜ ᱩᱱᱟᱹᱜ ᱢᱚᱸᱡᱽ ᱛᱮ ᱦᱟᱸᱜ ᱵᱟᱭ ᱫᱟᱜ ᱟᱞᱮ ᱠᱟᱱᱟ ᱟᱞᱮ ᱫᱚ᱾
ᱟᱪᱪᱷᱟ ᱟᱪᱪᱷᱟ᱾
ᱟᱫᱚ ᱪᱟᱥ ᱵᱟᱥ ᱠᱚᱫᱚ ᱛᱤᱱᱟᱹᱜ ᱥᱟᱺᱜᱤ ᱯᱮ ᱞᱟᱦᱟ ᱠᱮᱫ ᱛᱟᱵᱚᱱᱟ?
ᱵᱟᱝ ᱞᱟᱦᱟᱣ ᱟᱠᱟᱱᱟ ᱠᱷᱩᱵ ᱮᱠᱴᱟ ᱫᱚ ᱳᱭ ᱡᱟ ᱜᱮ ᱦᱟᱸᱜ᱾ ᱵᱚᱞᱮ ᱱᱚᱝᱠᱟ ᱛᱷᱚᱲ ᱛᱷᱚᱲ ᱫᱟᱜ ᱤᱫᱤᱭᱮᱜ ᱠᱷᱟᱱ ᱠᱷᱟᱡ ᱫᱚ ᱛᱷᱚᱲᱟ ᱛᱷᱚᱲᱟ ᱯᱤᱰᱷᱟᱹ ᱠᱚ ᱠᱟᱹᱡ ᱵᱟᱜᱟᱣ ᱦᱩᱭᱩᱜ ᱠᱟᱱᱟ᱾
ᱦᱳᱭ ᱦᱳᱭ ᱦᱳᱭ᱾
ᱟᱫᱚ ᱦᱟᱸᱜ ᱱᱚᱝᱠᱟ ᱛᱷᱚᱲᱟ ᱛᱷᱚᱲᱟ ᱛᱮᱜᱮ ᱞᱟᱦᱟ ᱤᱫᱤ ᱦᱩᱭᱩᱜᱼᱟ ᱠᱟᱹᱢᱤ ᱫᱚ᱾
ᱦᱳᱭ ᱦᱳᱭ ᱴᱷᱤᱠ ᱮᱢ ᱢᱮᱱᱮᱜᱼᱟ ᱟᱫᱚ ᱛᱟᱦᱚᱞᱮ᱾ ᱟᱯᱮ ᱥᱮᱫ ᱫᱚ ᱪᱤᱫ ᱱᱟ ᱱᱟᱦᱮᱞ ᱠᱚ ᱛᱮᱜᱮ ᱯᱮ ᱥᱤᱭᱳᱜ ᱜᱮᱭᱟ ᱥᱮ ᱚᱠᱟᱞᱮᱠᱟ? ᱱᱟᱦᱟᱜ ᱜᱟᱯᱟ ᱜᱟᱹᱰᱤ ᱠᱩ ᱪᱟᱞᱟᱜ ᱠᱟᱱ ᱜᱮᱭᱟ ᱴᱨᱟᱠᱴᱟᱨ ᱜᱟᱹᱰᱤ ᱠᱚ᱾
ᱦᱳᱭ ᱱᱟᱦᱮᱞ ᱛᱮᱫᱚ ᱟᱨ ᱛᱮᱦᱤᱧ ᱜᱟᱯᱟ ᱫᱚ ᱦᱟᱸᱜ ᱩᱱᱟᱹᱜ ᱫᱚ ᱵᱟ ᱠᱚ ᱥᱤᱭᱟ ᱢᱤᱫ ᱵᱟᱨ ᱦᱚᱲᱟᱜ ᱢᱮᱱᱟᱜ ᱜᱮᱭᱟ, ᱛᱚᱵᱮ ᱦᱟᱸᱜ ᱴᱨᱟᱠᱴᱟᱨ ᱛᱮᱜᱮ ᱢᱮᱱ ᱞᱮᱠᱟᱱᱡ ᱫᱚ ᱪᱟᱥ ᱜᱟᱱᱚᱜ ᱠᱟᱱᱟ ᱟᱨᱠᱤ᱾
ᱦᱳᱭ ᱦᱳᱭ ᱦᱳᱭ ᱴᱷᱤᱠ ᱴᱷᱤᱠ ᱟᱫᱚ ᱴᱷᱤᱠ ᱜᱮᱢ ᱢᱮᱱᱮᱫᱼᱟ᱾
ᱟᱯᱮ ᱚᱱᱛᱮ ᱫᱚ ᱵᱟᱨᱫᱷᱱ ᱜᱮ ᱪᱟᱥ ᱦᱩᱭᱩᱜᱼᱟ?
ᱵᱟᱝ ᱵᱟᱝ ᱟᱞᱮ ᱥᱮᱫ ᱫᱚ ᱦᱟᱸᱜ ᱚᱱᱠᱟ ᱫᱚ ᱵᱟᱞᱮ ᱪᱟᱥᱚᱜ ᱜᱮᱭᱟ ᱟᱹᱰᱤ ᱟᱸ ᱛᱷᱚᱲᱟ ᱛᱷᱚᱲᱟ ᱦᱚᱲ ᱢᱮᱱᱟᱜ ᱠᱚᱣᱟ ᱦᱟᱸᱜ ᱡᱟᱦᱟᱸᱭ ᱠᱚ ᱟᱸ ᱢᱤᱫ ᱵᱟᱨ ᱚᱠᱛᱚ ᱦᱚᱸ ᱪᱟᱥᱚᱜ ᱜᱮᱭᱟ ᱵᱟᱨ ᱚᱠᱛᱚ ᱫᱚ ᱠᱤᱱᱛᱩ ᱟᱞᱮ ᱫᱚ ᱦᱟᱸᱜ ᱢᱤᱫ ᱚᱠᱛᱚ ᱜᱮᱞᱮ ᱪᱟᱥᱚᱜᱼᱟ᱾
ᱟᱪᱪᱷᱟ ᱟᱪᱪᱷᱟ᱾
ᱟᱸ ᱩᱸ ᱢᱟᱱᱮ ᱱᱚᱛᱮ ᱚᱠᱛᱚ ᱦᱚᱸ ᱵᱟᱹᱱᱩᱜᱼᱟ ᱠᱚᱢ ᱢᱟᱱᱮ ᱛᱷᱚᱲᱟ ᱜᱮᱭᱟᱞᱮ ᱚᱲᱟᱜ ᱨᱮᱱ ᱦᱚᱲ ᱦᱚᱸ᱾
ᱦᱩᱸ ᱦᱩᱸ
ᱛᱷᱚᱲᱟ ᱟᱫᱚ ᱚᱱᱟ ᱦᱚᱛᱮᱜ ᱛᱮ ᱪᱟᱥᱵᱟᱥ ᱠᱚᱦᱚᱸ ᱵᱟᱞᱮ ᱧᱮᱞ ᱫᱟᱲᱤᱭᱟᱜ ᱜᱮᱭᱟ ᱩᱱᱟᱹᱜ ᱫᱚ᱾
ᱟᱪᱪᱷᱟ᱾ ᱟᱨ ᱱᱚᱝᱠᱟ ᱦᱩᱭᱩᱜ-ᱟ ᱚᱲᱟᱜ ᱨᱮ ᱠᱚᱢ ᱦᱚᱲ ᱵᱚᱱ ᱛᱟᱦᱮᱱ ᱠᱷᱟᱱ ᱫᱚ ᱦᱟᱸᱜ ᱱᱚᱝᱠᱟ ᱪᱟᱥ ᱠᱚᱫᱚ ᱩᱱᱟᱹᱜ ᱟᱸᱴ ᱴᱷᱤᱠ ᱴᱷᱟᱠ ᱵᱟᱝ ᱦᱩᱭᱩᱜᱼᱟ ᱤᱱᱟᱹᱯᱚᱨ ᱜᱚᱜᱚ ᱛᱟᱠᱚ ᱦᱚᱸ ᱛᱷᱚᱲᱟ ᱵᱚᱭᱚᱥ ᱧᱚᱜ ᱠᱚ ᱛᱟᱦᱮᱱ ᱠᱷᱟᱡ ᱫᱚ ᱦᱟᱸᱜ᱾ ᱟᱨᱦᱚ ᱥᱚᱢᱚᱥᱥᱟ ᱵᱮᱥᱤ ᱛᱟᱦᱮᱱᱟ᱾
ᱦᱩᱸ ᱴᱷᱤᱠᱮᱢ ᱢᱮᱱᱮᱫᱼᱟ ᱦᱳᱭ ᱮᱠᱫᱚᱢ ᱟᱫᱚ ᱛᱟᱦᱚᱞᱮ ᱟᱵᱮᱱ ᱫᱚ ᱚᱠᱟᱞᱮᱠᱟ ᱮᱠᱞᱟ ᱛᱮᱜᱮ ᱵᱮᱱ ᱪᱟᱥᱚᱜ ᱜᱤᱭᱟ ᱥᱮ ᱪᱮᱫ, ᱥᱮ ᱵᱟᱵᱟ ᱦᱚᱸᱭ ᱜᱚᱲᱚ ᱥᱚᱯᱚᱦᱚᱫ ᱮᱢᱟ ᱵᱮᱱ ᱜᱮᱭᱟᱭ᱾
ᱦᱳᱭ ᱜᱚᱲᱚ ᱥᱚᱯᱚᱦᱚᱫ ᱫᱚ ᱛᱷᱚᱲᱟ ᱛᱷᱚᱲᱟ ᱫᱚ᱾ ᱡᱟᱦᱟᱸᱟ ᱛᱤᱱ ᱜᱷᱟᱹᱲᱤᱡ ᱫᱟᱲᱮᱭᱟᱜ ᱜᱮᱭᱟ ᱩᱱ ᱜᱷᱟᱹᱲᱤᱡ ᱜᱮ ᱛᱷᱚᱲᱟ ᱦᱮᱸ ᱵᱚᱭᱚᱥᱠᱚ ᱦᱚᱲ ᱛᱚ ᱟᱨ ᱩᱱᱟᱹᱜ ᱟᱸᱴ ᱫᱚ ᱵᱟᱠᱚ ᱠᱟᱹᱢᱤ ᱫᱟᱲᱮᱭᱟᱜ ᱛᱟᱦᱮᱸ ᱫᱚ᱾
ᱦᱳᱭ ᱦᱳᱭ᱾ ᱚᱱᱟ ᱦᱚᱸ ᱠᱟᱱ ᱜᱮᱭᱟ᱾ ᱵᱚᱭᱚᱥᱠᱚ ᱦᱚᱲ ᱫᱚ ᱟᱫᱚ ᱡᱟ ᱠᱩ ᱪᱟᱥ ᱟᱹᱜᱩ ᱠᱟᱜ ᱵᱚᱱᱟ ᱠᱩ ᱧᱮᱞ ᱟᱹᱜᱩ ᱟᱠᱟᱫ ᱵᱚᱱᱟ ᱠᱚ ᱚᱱᱟ ᱫᱚ ᱱᱤᱛ ᱫᱚ ᱟᱵᱳᱣᱟᱜ ᱯᱟᱨᱤ ᱠᱟᱱᱟ, ᱟᱵᱩ ᱦᱚᱸ ᱱᱤᱛᱚᱜ ᱫᱚ ᱚᱱᱟ ᱠᱟᱹᱢᱤᱤᱨ ᱨᱮ ᱡᱚᱯᱲᱟᱣ ᱞᱟᱜᱟᱣ ᱵᱩᱱᱟ
ᱦᱮᱸᱸ ᱟᱭᱢᱟ ᱫᱤᱱ ᱠᱩ ᱪᱟᱥ ᱟᱹᱜᱩ ᱠᱮᱫ ᱛᱟᱵᱚᱱᱟ ᱮᱨᱯᱚᱨ ᱫᱚ ᱟᱵᱚ ᱪᱟᱥ ᱦᱩᱭᱩᱜ ᱛᱟᱵᱚᱱᱟ ᱛᱚ
ᱟᱫᱚ ᱟᱵᱚ ᱫᱚ ᱦᱚᱲ ᱦᱚᱯᱚᱱ ᱛᱚ, ᱪᱟᱥ ᱵᱟᱥ ᱵᱷᱚᱨᱥᱟ ᱦᱚᱲ ᱠᱟᱱ ᱜᱮᱭᱟᱵᱩᱱ᱾
ᱦᱳᱭ ᱪᱟᱥ ᱠᱟᱛᱮ ᱜᱮ ᱡᱚᱢ ᱦᱩᱭᱩᱜ ᱛᱟᱵᱚᱱᱟ, ᱡᱟᱦᱟᱸ ᱛᱤᱱᱟᱹᱜ ᱵᱚᱱ ᱯᱟᱲᱦᱟᱜ ᱨᱮᱦᱚᱸ ᱟᱨ ᱪᱟᱹᱠᱨᱤ ᱦᱚᱸᱛᱚ ᱵᱟᱝ ᱧᱟᱢᱚᱜ ᱠᱟᱱᱟ ᱯᱟᱲᱦᱟᱣ ᱠᱟᱛᱮ ᱮᱫ ᱦᱚᱸ ᱦᱟᱸᱜ
ᱦᱩᱸ ᱚᱞᱚᱜ ᱯᱟᱲᱦᱟᱜ ᱦᱚᱸ ᱱᱤᱭᱟᱹ ᱚᱠᱛᱚ ᱨᱮᱫᱚ ᱢᱤᱱᱟᱜ ᱜᱮᱭᱟ ᱢᱮᱱᱠᱷᱟᱱ ᱚᱞᱚᱜ ᱯᱟᱲᱦᱟᱜ ᱛᱮᱫ ᱠᱟᱛᱮ ᱡᱟ ᱧᱮᱞᱚᱜ ᱠᱟᱱᱟ ᱛᱤᱦᱤᱧ ᱜᱟᱯᱟ ᱚᱠᱛᱚ ᱨᱮᱫᱚ ᱠᱷᱩᱵ ᱮᱠᱴᱟ ᱫᱚ ᱵᱟᱵᱩᱱ ᱧᱟᱢᱮᱫᱼᱟ ᱪᱟᱹᱠᱨᱤ ᱠᱚᱦᱚᱸ ᱥᱮ ᱵᱟᱝ ᱩᱰᱩᱠᱚᱜ ᱠᱟᱱᱟ
ᱦᱳᱭ
ᱪᱟᱹᱠᱨᱤ ᱱᱟᱜ ᱚᱱᱠᱟᱱ ᱯᱚᱨᱤᱠᱷᱟ ᱠᱚᱦᱚᱸ᱾ ᱟᱫᱚ ᱚᱱᱟ ᱦᱚᱛᱮᱡ ᱛᱮ ᱪᱟᱥ ᱵᱟᱥ ᱦᱳᱸᱭ ᱞᱟᱡ ᱯᱨᱮᱡ ᱛᱚ ᱦᱩᱭᱩᱜ ᱛᱟᱵᱚᱱᱟ ᱞᱟᱡ ᱛᱚ ᱫᱷᱟᱟᱣ ᱦᱩᱭᱩᱜ ᱛᱟᱵᱚᱱ ᱜᱮᱭᱟᱵ ᱦᱮᱸ᱾
ᱦᱮᱸ ᱦᱮᱸ᱾
ᱟᱫᱚ ᱚᱱᱟ ᱦᱚᱛᱮᱜ ᱛᱮ ᱪᱟᱥᱵᱟᱥ ᱥᱮᱜ ᱦᱚᱸ ᱧᱮᱞ ᱦᱩᱭᱩᱜ ᱠᱟᱱᱟ᱾ ᱱᱚᱛᱮ ᱚᱞᱚᱜ ᱯᱟᱲᱦᱟᱜ ᱥᱮᱜ ᱦᱚᱸ ᱟᱨ ᱡᱟᱨᱤ ᱦᱩᱭᱩᱜ ᱠᱟᱱ ᱜᱮᱭᱟ ᱱᱚᱛᱮ ᱦᱚᱸ, ᱪᱟᱞᱟᱜ ᱠᱟᱱ ᱜᱮᱭᱟ
ᱦᱮᱸ ᱵᱷᱟᱱᱟᱨ ᱜᱮ ᱫᱚᱨᱠᱟᱨᱟ᱾
ᱦᱳᱭ ᱦᱳᱭ ᱚᱱᱟ ᱜᱮ ᱫᱚᱨᱠᱟᱨ ᱠᱟᱱᱟ᱾ ᱟᱵᱮᱱ ᱫᱚᱵᱮᱱ ᱚᱞᱚᱜ ᱯᱟᱲᱦᱟᱜ ᱟᱵᱮᱱ ᱥᱮ ᱦᱟᱸ ᱛᱷᱚᱲᱟ ᱵᱮᱱ ᱛᱷᱩᱠᱩᱢ ᱦᱟᱛᱟᱲ ᱠᱟᱜᱼᱟ᱾
ᱦᱳᱭ ᱦᱮᱸ ᱛᱷᱚᱲᱟ ᱵᱚᱱᱫᱚ ᱵᱟᱲᱟ ᱦᱩᱭ ᱠᱟᱱᱟ᱾ ᱦᱟᱸᱜ ᱱᱟᱦᱟᱜ ᱫᱚ ᱚᱲᱟᱜ ᱠᱚᱨᱮᱱ ᱦᱚᱸᱠᱚ ᱩᱢᱟᱨ ᱤᱭᱟᱹ ᱦᱩᱭᱮᱱ ᱛᱟᱠᱚᱣᱟ ᱵᱟᱹᱲᱛᱤᱭᱮᱱ ᱛᱟᱠᱚᱣᱟ ᱦᱟᱸᱜ, ᱟᱫᱚ ᱛᱤᱦᱤᱧ ᱜᱟᱯᱟ ᱫᱚ ᱢᱟᱴᱷ ᱥᱮᱱ ᱜᱮ ᱧᱮᱞ ᱦᱩᱭᱩᱜ ᱠᱟᱱᱟ᱾
ᱦᱳᱭ ᱦᱳᱭ ᱚᱱᱟ ᱦᱚᱸ ᱠᱟᱱ ᱜᱮᱭᱟ ᱦᱟᱸᱜ ᱟᱸ ᱮᱠᱞᱟ ᱚᱲᱟᱜ ᱨᱮ ᱠᱚᱲᱟ ᱢᱤᱫᱴᱮᱱ ᱛᱟᱦᱮᱸ ᱞᱮᱱᱠᱷᱟᱱ ᱫᱚ ᱟᱨᱠᱤ ᱟᱫᱚ ᱵᱟᱝ ᱜᱟᱱᱚᱜᱼᱟ᱾ ᱵᱟᱨ ᱥᱮᱫ ᱫᱚ ᱢᱮᱱ ᱞᱮᱠᱷᱟᱱ ᱫᱚ ᱛᱷᱚᱲᱟ ᱥᱚᱢᱚᱥᱥᱟ ᱧᱚᱜ ᱜᱮᱭᱟ ᱵᱟᱱᱟᱨ ᱥᱮᱫ ᱧᱮᱞ ᱫᱚ᱾
ᱦᱮᱸ ᱦᱮᱸ ᱮᱜᱸ ᱛᱷᱚᱲᱟ ᱵᱷᱟᱰᱨ ᱥᱮᱫ ᱧᱮᱞ ᱫᱚ ᱥᱚᱢᱵᱷᱚᱵ ᱵᱟᱝ ᱠᱟᱱᱟ᱾
ᱦᱩᱸ ᱦᱩᱸ ᱦᱩᱸ ᱮᱠᱫᱚᱢ ᱮᱠᱫᱚᱢ ᱴᱷᱤᱠ ᱮᱠᱫᱚᱢ ᱟᱫᱚ ᱛᱟᱦᱚᱞᱮ ᱟᱯᱮ ᱥᱮᱫ ᱠᱩᱫᱚ ᱱᱤᱛᱳᱜ ᱫᱚ᱾ ᱟᱻᱵᱤᱨ ᱫᱤᱥᱚᱢ ᱠᱚᱨᱮ ᱚᱠᱟ ᱞᱮᱠᱟᱱ ᱱᱩᱠᱩ ᱯᱩᱴᱠᱟᱹ ᱠᱚᱠᱚ ᱧᱟᱢᱚᱜ ᱠᱟᱱᱟ ᱥᱮ ᱵᱟᱝ ᱥᱮ ᱩᱫ
ᱦᱳᱭ ᱦᱮᱸᱱᱚ ᱦᱮᱸ ᱱᱚᱜᱼᱚᱭ ᱫᱟᱜ ᱮᱫᱟ ᱛᱚ ᱟᱫᱚ ᱫᱟᱜ ᱮᱫ ᱠᱟᱱ ᱠᱷᱟᱱ ᱫᱚ ᱦᱟᱸᱜ ᱠᱩ ᱡᱟᱱᱟᱢᱚᱜ ᱠᱟᱱ ᱜᱮᱭᱟ, ᱱᱚᱜᱼᱚᱭ ᱱᱟᱦᱟᱜ ᱠᱚ ᱥᱩᱨᱩ ᱠᱟᱱᱟ᱾ ᱦᱮ ᱞᱮᱫᱤᱱ ᱫᱚ ᱠᱷᱚᱱ ᱫᱚ ᱟᱹᱣᱨᱤ ᱠᱚ ᱡᱟᱱᱟᱢᱚᱜ ᱠᱟᱱ ᱫᱟᱜ ᱡᱟᱹᱲᱤ ᱯᱚᱨ ᱠᱷᱚᱡ ᱜᱮ ᱦᱟᱜ ᱠᱚ ᱛᱷᱚᱲᱟ ᱟᱹᱰᱤ ᱰᱷᱮᱨ ᱧᱚᱜ ᱠᱚ
ᱦᱳᱭ ᱦᱳᱭ ᱦᱳᱭ᱾ ᱟᱨ ᱱᱚᱛᱮ ᱦᱟᱸᱜ ᱟᱯᱮ ᱥᱮᱫ ᱱᱩᱠᱩ ᱵᱟᱹᱨᱩᱰᱟᱝ ᱡᱟᱦᱟᱸ ᱵᱚᱱ ᱢᱮᱛᱟ ᱠᱚ ᱠᱟᱱᱟ ᱡᱚᱢ ᱠᱚᱜᱮᱭᱟ ᱯᱮ?
ᱦᱮᱸ ᱦᱮᱸ ᱡᱚᱢᱜᱮ ᱡᱚᱢ ᱜᱮ ᱱᱚᱝᱠᱟ ᱚᱱᱠᱟ ᱫᱟᱜ ᱮ ᱡᱟᱹᱲᱤ ᱞᱮᱠᱷᱟᱱ ᱫᱚ ᱮᱢᱱᱤ ᱜᱚᱜᱚᱡ ᱠᱚᱡ ᱫᱚ ᱪᱟᱞᱟᱜ ᱦ ᱦᱩᱭᱩᱜ ᱜᱮᱭᱟ᱾
ᱟᱹᱰᱤ ᱥᱤᱵᱤᱤᱞᱟᱱ ᱩᱱᱠᱩ ᱦᱚᱸ ᱩᱛᱩ ᱞᱮᱠᱷᱟᱱ ᱫᱚ ᱟᱹᱰᱤ ᱥᱤᱵᱤᱞ ᱠᱚ ᱥᱤᱵᱤᱞ ᱜᱮᱭᱟ ᱦᱟᱸᱜ᱾ ᱡᱚᱢ ᱵᱟᱲᱟ ᱦᱩᱭ ᱟᱠᱟᱱ ᱜᱮᱭᱟ ᱢᱤᱫ ᱵᱟᱨ ᱚᱠᱛᱚ ᱫᱚ᱾
ᱟᱪᱪᱷᱟ ᱟᱯᱮ ᱚᱱᱛᱮ ᱦᱚᱸ ᱛᱚᱵᱮ ᱠᱚ ᱧᱟᱯᱟᱢ ᱜᱮᱭᱟ ᱵᱟᱝ?
ᱦᱮᱸ ᱧᱟᱯᱟᱢ ᱫᱚᱠᱚ ᱧᱟᱯᱟᱢ ᱜᱮᱭᱟ ᱢᱮᱱᱠᱷᱟᱱ ᱟᱞᱮ ᱱᱚᱶᱟ ᱴᱚᱴᱷᱟ ᱠᱚᱨᱮ ᱫᱚ ᱠᱚᱢ ᱜᱮᱠᱚ ᱪᱟᱞᱟᱜᱼᱟ ᱠᱚᱲᱟ ᱠᱚᱦᱚᱸ ᱩᱱᱟᱹᱜ ᱵᱟᱠᱚ ᱪᱟᱞᱟᱣ ᱞᱟᱹᱜᱤᱫᱚᱜᱼᱟ ᱧᱤᱫᱟᱹ᱾ ᱧᱤᱫᱟᱹ ᱧᱩᱛᱚ ᱛᱚ ᱟᱨ ᱮᱸ ᱵᱟᱠᱚ ᱪᱟᱞᱟᱣ ᱞᱟᱹᱜᱤᱫᱚᱜ ᱟᱨ ᱠᱚᱲᱟ ᱠᱚ ᱦᱟᱜ ᱡᱚᱛᱚ ᱵᱟᱨᱦᱨᱮ ᱠᱟᱹᱢᱤ ᱠᱩ ᱪᱟᱞᱟᱣ ᱵᱟᱲᱟ ᱟᱠᱟᱱ ᱛᱟᱞᱮᱭᱟ᱾ ᱟᱫᱚ ᱠᱚᱲᱟ ᱠᱚᱦᱚᱸ ᱛᱷᱚᱲᱟ ᱠᱚ ᱠᱚᱢ ᱧᱚᱜ ᱜᱮᱭᱟ ᱟᱹᱛᱩ ᱴᱚᱞᱟ ᱠᱚᱨᱮᱫᱚ᱾
ᱦᱮᱸ᱾
ᱟᱫᱚ ᱚᱱᱟ ᱦᱚᱛᱮᱡ ᱛᱮ ᱜᱚᱲᱚ ᱥᱚᱯᱚᱦ ᱵᱟᱝ ᱧᱟᱢ ᱠᱷᱟᱛᱤᱨ ᱛᱮ ᱟᱫᱚ ᱪᱟᱞᱟᱣ ᱦᱚᱸ ᱚᱱᱠᱟ ᱵᱟᱝ ᱦ ᱦᱩᱭᱩᱜ ᱜᱮᱭᱟ ᱢᱤᱫᱵᱟᱨ ᱚᱠᱛᱚᱭ᱾ ᱪᱟᱞᱟᱣ ᱦᱩᱭ ᱞᱮᱱᱠᱷᱟᱱ ᱚᱱᱮ ᱵᱟᱨ ᱯᱮᱭᱟ ᱧᱟᱢᱠᱩ ᱦᱩᱭᱩᱜᱼᱟ ᱩᱱᱠᱩᱩᱜᱤ᱾
ᱟᱨ ᱛᱮᱤᱦᱤᱧ ᱜᱟᱯᱟ ᱫᱚ ᱧᱮᱞ ᱞᱮᱠᱷᱟᱱ ᱫᱚ᱾ ᱥᱮᱸᱫᱽᱨᱟ ᱠᱚᱦᱚᱸ ᱫᱤᱱ ᱫᱤᱱ ᱛᱮᱵᱚᱱ ᱵᱚᱱᱫᱚ ᱤᱫᱤᱭᱮᱫᱟ ᱥᱮ ᱵᱟᱠᱚ ᱥᱮᱸᱫᱽᱨᱟ ᱦᱚᱪᱚ ᱵᱚᱱ ᱠᱟᱱᱟ ᱛᱚ ᱦᱟᱸ᱾
ᱦᱮᱸ ᱦᱮᱸ ᱱᱩᱠᱩ ᱫᱟᱨᱚᱜᱟ ᱵᱟᱵᱩ ᱠᱚᱠᱚ ᱛᱟᱦᱮᱱ ᱠᱟᱱᱟ ᱛᱚ ᱦᱟᱜ᱾
ᱦᱳᱭ ᱦᱳᱭ ᱩᱱᱠᱩ ᱯᱷᱚᱨᱮᱥᱴᱟᱨ ᱢᱮᱱ ᱜᱟᱱᱚᱜ ᱠᱟᱱ ᱠᱷᱟᱡ ᱫᱚ ᱟᱞᱮ ᱦᱚᱸ ᱵᱤᱨ ᱫᱤᱥᱚᱢ ᱛᱚ ᱟᱞᱮ ᱥᱮᱱ ᱦᱚᱸ ᱛᱮ ᱡᱟᱦᱟᱸ ᱮᱢᱱᱤ ᱥᱟᱠᱨᱟᱛ ᱥᱮᱸᱫᱽᱨᱟ ᱥᱮ ᱵᱟᱦᱟ ᱥᱮᱸᱫᱽᱨᱟ ᱚᱱᱟ ᱠᱚᱦᱚᱸ ᱠᱚ ᱵᱚᱱᱫᱚ ᱟᱠᱟᱫ ᱞᱮᱭᱟ᱾ ᱮᱢᱱᱤ ᱥᱮᱸᱫᱽᱨᱟ ᱜᱮ ᱵᱟᱠᱚ ᱵᱚᱞᱚ ᱚᱪᱚ ᱞᱮᱠ ᱠᱟᱱᱟ ᱦᱟᱸᱜ ᱱᱚᱝᱠᱟ ᱵᱤᱨ ᱨᱮᱢᱟ᱾
ᱦᱩᱸ ᱦᱩᱸ ᱱᱚᱣᱟ ᱱᱚᱣᱟ ᱫᱚ ᱜᱚᱴᱟ ᱴᱚᱴᱷᱟ ᱠᱚᱨᱮᱜᱮ ᱧᱮᱞᱚᱜ ᱠᱟᱱᱟ ᱱᱤᱭᱟᱹ ᱡᱤᱱᱤᱥᱴᱷ ᱫᱚ ᱟᱜ ᱦᱩᱭᱩᱜ ᱠᱟᱱᱟ ᱢᱮᱱᱠᱷᱟᱱ ᱟᱵᱚ ᱫᱚ ᱱᱚᱜᱼᱚᱭ ᱥᱮᱸᱫᱽᱨᱟ ᱫᱚ ᱡᱟᱦᱟᱸ ᱠᱚ ᱢᱮᱛᱟᱜ ᱠᱟᱱᱟ ᱥᱮᱸᱫᱽᱨᱟ ᱡᱤᱱᱤᱥᱴᱟ ᱚᱱᱟ ᱫᱚ ᱟᱵᱚ ᱫᱚ ᱢᱤᱫᱴᱮᱱ ᱟᱵᱩᱣᱟᱜ ᱟᱹᱨᱤ ᱪᱟᱹᱞᱤ ᱨᱮ ᱯᱟᱲᱟᱜ ᱠᱟᱱ ᱛᱟᱵᱚᱱᱟ᱾ ᱟᱫᱚ ᱱᱤᱭᱟᱹ ᱡᱤᱱᱤᱥ ᱫᱚ ᱟᱵᱩ ᱥᱟᱵ ᱫᱚᱦᱚ ᱞᱟᱹᱠᱛᱤ ᱠᱟᱱ ᱛᱟᱵᱚᱱᱟ᱾ ᱟᱫᱚ ᱱᱩᱠᱩ ᱠᱚ ᱢᱮᱱᱞᱠᱷᱟᱱ ᱜᱮ ᱟᱵᱩ ᱵᱚᱱᱫᱚᱭᱟᱵᱚᱱ ᱱᱤᱭᱟᱹ ᱦᱚᱸ᱾ ᱥᱮ ᱵᱚᱱ ᱛᱷᱩᱠᱩᱢ ᱠᱟᱜᱼᱟ ᱱᱤᱭᱟᱹ ᱦᱚᱸ ᱩᱪᱤᱛ ᱫᱚ ᱵᱟᱝ ᱠᱟᱱ ᱛᱟᱵᱚᱱ ᱥᱮ
ᱴᱷᱤᱠ᱾
ᱟᱜ᱾
ᱟᱫᱚ ᱢᱮᱱ ᱜᱟᱱᱚᱜ ᱠᱟᱱᱟ ᱱᱤᱭᱟᱹ ᱡᱤᱱᱤᱥ ᱫᱚ ᱦᱟᱸᱜ ᱮᱠᱟᱞ ᱛᱮ ᱢᱟᱱᱮ ᱫᱤᱱᱟᱹᱢᱜᱤ ᱥᱮᱸᱫᱽᱨᱟ ᱪᱟᱞᱟᱣ ᱚᱪᱚ ᱚᱱᱟᱦ ᱵᱟᱝᱠᱩ ᱤᱭᱟᱹ ᱞᱮᱠᱷᱷᱟᱡ ᱫᱚ ᱴᱷᱤᱠᱜᱮᱭᱟ ᱠᱤᱱᱛᱩ ᱚᱱᱟ ᱡᱟᱦᱟᱸ ᱟᱵᱚᱣᱟᱜ ᱯᱩᱡᱟᱹ ᱯᱟᱟᱞᱚᱵ᱾ ᱯᱟᱨᱞᱚᱵ ᱤᱭᱟᱹ ᱯᱩᱡᱟᱹ ᱠᱚᱨᱮ ᱡᱟᱦᱟᱸ ᱦᱩᱭᱩᱜᱜ ᱛᱟᱵᱚᱱᱟ ᱚᱱᱟ ᱥᱮᱸᱫᱽᱨᱟ ᱠᱚ᱾ ᱵᱟᱦᱟ ᱥᱮᱸᱫᱽᱨᱟ ᱥᱮ ᱥᱟᱠᱨᱟᱛ ᱥᱮᱸᱫᱽᱨᱟ ᱚᱱᱟ ᱠᱚ ᱫᱤᱱ ᱫᱚ ᱵᱟᱨ ᱯᱮ ᱫᱤᱱ ᱫᱚ ᱚᱱᱟ ᱫᱚ ᱪᱷᱟᱲ ᱮᱢ ᱢᱟᱱᱮ ᱞᱟᱹᱠᱛᱤ ᱠᱟᱱ ᱛᱟᱠᱚᱣᱟ‍᱾
ᱦᱳᱭ ᱦᱳᱭ ᱴᱷᱤᱠ ᱱᱚᱣᱟ ᱫᱚ ᱮᱠᱫᱚᱢ ᱩᱪᱤᱛ ᱠᱟᱛᱷᱟ ᱜᱮᱢ ᱜᱟᱞᱚᱪ ᱠᱮᱫ ᱛᱟᱞᱟᱝᱟ᱾ ᱟᱫᱚ ᱱᱤᱭᱟᱹ ᱚᱠᱛᱚ ᱦᱚᱸ ᱧᱮᱞ ᱜᱟᱱᱚᱜ ᱠᱟᱱᱟ ᱱᱩᱠᱩ ᱟᱵᱚ ᱡᱟᱦᱟᱸ ᱡᱟᱦᱟᱸ ᱵᱚᱱ ᱢᱮᱱᱮᱫᱼᱟ ᱥᱚᱨᱠᱟᱨ᱾ ᱟᱵᱚᱨᱮᱱ ᱥᱚᱨᱠᱟᱨ ᱡᱟᱦᱟᱸᱭ ᱠᱚ ᱢᱮᱱᱟᱜ ᱠᱚᱣᱟ ᱩᱱᱠᱩ ᱦᱚᱸ ᱦᱟᱱᱛᱮ ᱠᱷᱚᱱ ᱪᱮᱛᱟᱱ ᱠᱷᱚᱡ ᱛᱷᱚᱲᱟ ᱪᱟᱯᱟᱪᱟᱯᱤᱭᱮᱫ ᱠᱚᱜᱮᱭᱟ ᱠᱚ ᱛᱷᱚᱲᱟ ᱟᱫᱮᱥ ᱠᱚ ᱮᱢᱟ ᱠᱟᱱ ᱜᱮᱭᱟ ᱩᱱᱠᱩ ᱡᱟᱦᱟᱸ ᱡᱟᱦᱟᱸ ᱵᱤᱨ ᱫᱟᱨᱜᱟ ᱠᱚ ᱢᱮ ᱢᱮᱛᱟ ᱠᱩ ᱠᱟᱱᱟ ᱵᱚᱱ
ᱦᱮᱸ ᱦᱮᱸ
ᱛᱳ ᱱᱩᱠᱩ ᱠᱚᱦᱚᱸ ᱟᱫᱚ ᱚᱠᱟᱮ ᱞᱮᱠᱟ ᱠᱩ ᱠᱟᱹᱢᱤ ᱵᱟᱠᱚ ᱠᱟᱹᱢᱤ ᱞᱮᱠᱷᱟᱱ ᱩᱱᱠᱩᱣᱟᱜ ᱠᱟᱹᱢᱤ ᱦᱚᱸ ᱪᱤᱠᱟᱛᱮ ᱦᱩᱭᱩᱜᱼᱟ ᱟᱫᱚ ᱩᱱᱠᱩ ᱦᱚᱸ ᱠᱟᱹᱢᱤ ᱦᱩᱭᱩᱜ ᱠᱟᱱ ᱛᱟᱠᱚᱣᱟ ᱚᱱᱟ ᱡᱟᱞᱟ ᱛᱤᱜᱤ
ᱦᱮᱸ ᱟᱨ ᱱᱚᱝᱠᱟ ᱧᱮᱞ ᱞᱮᱠᱷᱟᱱ ᱫᱚ ᱢᱟᱱᱮ ᱟᱵᱩ ᱫᱚ ᱫᱷᱚᱨᱚ ᱵᱤᱨ ᱦᱚᱨᱦᱚᱸ ᱦᱚᱨᱦᱚᱸ ᱦᱚᱲ ᱠᱟᱱ ᱜᱮᱭᱟᱵᱩᱱ ᱟᱫᱤ ᱟᱹᱰᱤ ᱟᱹᱰᱤ ᱢᱟᱱᱮ ᱥᱮᱫᱟᱭ ᱠᱷᱚᱱ ᱜᱮ ᱟᱵᱚ ᱦᱟᱯᱲᱟᱢ ᱠᱚ ᱢᱟᱱᱮ ᱵᱤᱨ ᱠᱷᱚᱱ ᱥᱟᱯᱷᱟ ᱵᱟᱲᱟ ᱠᱟᱛᱮᱱ ᱜᱮ ᱱᱚᱝᱠᱟ ᱟᱛᱩ ᱦᱚᱸ ᱠᱚ ᱵᱮᱱᱟᱣ ᱠᱟᱫ ᱛᱟᱵᱚᱱᱟ ᱢᱟᱱᱮ ᱱᱚᱝᱠᱟ ᱯᱩᱡᱟᱹ ᱯᱚᱨᱚᱵ ᱨᱮᱫᱚ ᱢᱟᱱᱮ ᱟᱲᱟᱜ ᱫᱚᱨᱠᱟᱨ ᱠᱟᱱ ᱛᱟᱠᱚᱣᱟ ᱱᱚᱝᱠᱟ ᱥᱮᱸᱫᱽᱨᱟ ᱞᱟᱹᱜᱤᱫ ᱫᱚ ᱟᱹᱞᱤᱧ
ᱦᱩᱸ ᱞᱟᱹᱠᱛᱤ ᱦᱮᱸ ᱱᱚᱣᱟ ᱫᱚ ᱞᱟᱹᱠᱛᱤᱭᱟᱱᱟᱜ ᱠᱟᱛᱷᱟ ᱠᱟᱱᱟ ᱞᱟᱹᱠᱛᱤ ᱠᱟᱱ ᱜᱮᱭᱟ ᱱᱚᱣᱟ ᱫᱚ᱾ ᱟᱨ ᱛᱚᱵᱮ ᱟᱯᱮ ᱥᱮᱫ ᱚᱱᱟ ᱠᱚᱨᱮ ᱫᱚ ᱦᱟᱸᱜ ᱚᱛ ᱩᱴᱟᱹ ᱠᱚᱫᱚ ᱠᱩ ᱚᱠᱟ ᱞᱮᱠᱟᱜ ᱠᱟᱱᱟ ᱜᱚᱡ ᱠᱚᱜᱮᱭᱟ ᱥᱮ ᱵᱟᱯᱮ ᱜᱚᱡ ᱠᱚᱜᱮᱭᱟ?
ᱦᱮᱸ ᱜᱚᱡ ᱫᱚ ᱦᱟᱸᱜ ᱜᱚᱡ ᱫᱚ ᱦᱩᱭᱩᱜ ᱜᱮᱭᱟ ᱟᱫᱚ ᱪᱮᱫ ᱞᱮᱠᱟ ᱮᱸ ᱱᱟᱦᱟᱜ ᱫᱚ ᱠᱩ ᱵᱚᱱᱫᱚ ᱩᱛᱟᱹᱨ ᱠᱟᱜᱞᱮ ᱛᱮ ᱢᱟᱱᱮ ᱵᱟᱞᱮ ᱪᱟᱞᱟᱣ ᱵᱟᱲᱟ ᱠᱟᱱᱟ ᱦᱟᱸᱜ ᱟᱫᱚ ᱞᱟᱦᱟ ᱫᱚᱞᱮ ᱪᱟᱞᱟᱜ ᱠᱟᱱ ᱛᱟᱦᱮᱱ ᱜᱮᱭᱟ ᱡᱟ ᱜᱮᱞᱮ ᱟᱹᱜᱩᱭᱮᱫ ᱠᱩ ᱛᱟᱦᱮᱱ ᱜᱮᱭᱟ ᱢᱤᱫ ᱵᱟᱨᱭᱟ ᱧᱟᱢᱚᱜ ᱠᱟᱱ ᱛᱟᱦᱮᱱ ᱜᱮᱭᱟ ᱠᱚ
ᱦᱮᱸ ᱟᱹᱰᱤ ᱥᱤᱵᱤᱞ ᱵᱤᱨ ᱨᱮᱱ ᱫᱚ ᱚᱛ ᱩᱴᱟᱹᱠᱩ ᱡᱟᱦᱟᱸ ᱠᱚ ᱢᱮᱱᱟᱜ ᱠᱚᱣᱟ ᱟᱹᱰᱤ ᱠᱚ ᱥᱤᱵᱤᱞᱟ ᱥᱤᱵᱤᱞ ᱦᱚᱸ ᱵᱚᱦᱚᱜ ᱛᱤᱠᱤ ᱠᱚ ᱡᱟᱦᱟᱸ ᱠᱚ ᱢᱮᱛᱟᱜ ᱠᱟᱱᱟ ᱟᱹᱰᱤ ᱥᱚᱲᱚᱢ
ᱦᱩᱸ
ᱟᱞᱮ ᱱᱚᱣᱟ ᱴᱚᱴᱷᱟ ᱠᱚᱨᱮ ᱦᱚᱸ ᱫᱚᱢᱮ ᱡᱟᱭᱜᱟ ᱠᱚᱨᱮ ᱪᱟᱞᱟᱜ ᱜᱮᱭᱟ ᱠᱚ ᱜᱚᱡ ᱠᱚᱜᱮᱭᱟᱞᱮ ᱢᱮᱱᱠᱷᱟᱱ ᱢᱟᱱᱮ ᱫᱤᱱ ᱫᱤᱱ ᱫᱚ ᱟᱨ ᱱᱚᱣᱟ ᱫᱚ ᱵᱟᱝ ᱜᱟᱱᱚᱜ ᱠᱟᱱᱟ ᱱᱚᱣᱟ ᱫᱚ ᱛᱮᱤᱦᱤᱧ ᱜᱟᱯᱟ ᱫᱚ
ᱦᱮᱸ ᱦᱩᱸ
ᱢᱮᱱᱠᱷᱟᱱ ᱡᱮᱴᱩᱠᱩ ᱚᱠᱛᱚ ᱧᱟᱢᱚᱜ ᱠᱟᱱᱟ ᱩᱱᱫᱟ ᱚᱠᱛᱚ ᱨᱮᱜᱮ ᱢᱤᱫᱵᱟᱨ ᱡᱩᱫᱤ ᱠᱚ ᱧᱟᱢᱚᱜ ᱠᱷᱟᱱ ᱧᱟᱯᱟᱢᱚᱜ ᱠᱷᱟᱱ ᱠᱚ ᱩᱱᱠᱩ ᱜᱤ
ᱦᱮᱸ ᱟᱫᱚ ᱟᱞᱮ ᱥᱮᱱ ᱢᱟ ᱦᱟᱸᱜ ᱯᱩᱨᱟᱹ ᱱᱚᱝᱠᱟ ᱮᱠᱵᱟᱨᱤ ᱵᱚᱞᱚᱜ ᱜᱮ ᱵᱟᱠᱚ ᱵᱚᱞᱚ ᱦᱚᱪᱚ ᱠᱚᱭᱟ ᱡᱟᱜᱮ ᱥᱟᱠᱟᱢ ᱦᱮᱱ ᱠᱚᱡ ᱛᱮᱠᱚ ᱪᱟᱞᱟᱣ ᱪᱩᱠᱩ ᱠᱟᱱᱟ ᱥᱟᱠᱟᱢ ᱦᱮᱡ ᱟᱨ ᱮᱢᱱᱤ ᱱᱚᱝᱠᱟ ᱯᱷᱩᱴᱠᱟᱹ ᱥᱮᱸᱫᱽᱨᱟ ᱠᱚ ᱫᱚ ᱜᱚᱜᱚ ᱦᱚᱲ ᱫᱚᱠᱚ ᱪᱟᱞᱟᱣᱪᱚ ᱠᱟᱱ ᱜᱮᱭᱟ ᱱᱚᱝᱠᱟ ᱟᱵᱚ ᱱᱚᱝᱠᱟ ᱥᱮᱸᱫᱽᱨᱟ ᱠᱚᱫᱚ ᱵᱟᱝᱠᱚ ᱪᱟᱞᱟᱣ ᱪᱩᱞᱮ ᱠᱟᱱᱟ
ᱦᱳᱭ ᱦᱳᱭ ᱦᱳᱭ
ᱢᱟ ᱦᱟᱸᱜ ᱛᱟᱦᱚᱞᱮ ᱤᱧ ᱦᱚᱸ ᱫᱟᱠᱟ ᱠᱩᱧ ᱡᱚᱢ ᱵᱟᱲᱟ ᱞᱮᱜᱮ ᱵᱟᱹᱧ ᱡᱚᱢ ᱠᱟᱫ ᱛᱟᱞᱟᱝᱼᱟ
ᱦᱳᱭ ᱦᱳᱭ ᱦᱮᱸ ᱟᱨᱦᱚ ᱞᱟᱝ ᱜᱟᱞᱚᱪᱚᱜᱼᱟ ᱦᱜ ᱯᱚᱨᱮᱛᱮ ᱦᱳᱭ ᱢᱟ ᱦᱮᱸ ᱦᱮᱸ ᱡᱚᱦᱟᱨ ᱜᱤ ᱢᱟ